ᱪᱮᱫ ᱮᱢ ᱪᱤᱠᱟᱹᱭᱫᱟ?
ᱪᱮᱫ ᱠᱚᱢ ᱪᱤᱠᱟᱹ ᱵᱟᱲᱟᱭᱮᱫᱼᱟ?
ᱪᱤᱠᱟᱹ ᱦᱚᱸ ᱵᱟᱝᱜᱮ ᱢᱤᱱᱟᱹᱧ ᱜᱮᱭᱟ ᱚᱲᱟᱜ ᱨᱮᱜᱮ, ᱟᱢᱫᱚ ᱪᱮᱫ ᱮᱢ ᱪᱤᱠᱟᱹᱭᱮᱫᱟ?
ᱤᱧ ᱫᱚ ᱤᱧ ᱦᱚᱸ ᱵᱟᱹᱧ ᱪᱤᱠᱟᱹ ᱵᱟᱲᱟᱭᱮᱫᱼᱟ᱾ ᱪᱤᱠᱟᱹ ᱫᱚ ᱤᱧ ᱦᱚᱸ ᱚᱲᱟᱜ ᱨᱮᱜᱮ ᱢᱤᱱᱟᱹᱧᱟ᱾
ᱟᱢ ᱦᱮᱸ ᱫᱟᱠᱟ ᱠᱚᱫᱚ ᱟᱣᱨᱤᱧ ᱡᱚᱢᱟ ᱡᱚᱢᱤᱧᱟ ᱱᱤᱛᱚᱜ ᱜᱮ ᱟᱢ ᱫᱚᱢ ᱡᱚᱢ ᱠᱮᱫᱟ ᱥᱮ ᱟᱹᱣᱨᱤ
ᱟᱹᱣᱨᱤᱜ ᱟᱹ ᱤᱧᱦᱚᱸ ᱵᱟᱹᱧ ᱡᱚᱢᱟ ᱡᱚᱢᱟᱹᱧ ᱦᱟᱸᱜ ᱱᱤᱛᱚᱝ ᱜᱮ
ᱪᱮᱫ ᱞᱮᱠᱟ ᱢᱮᱱᱟᱜ ᱢᱮᱭᱟ
ᱵᱮᱥ ᱜᱮ ᱟᱢᱫᱚ?
ᱤᱧ ᱦᱚᱸ ᱱᱟᱯᱟᱭ ᱜᱮ ᱟᱨ ᱜᱷᱟᱨᱚᱸᱧᱡᱽ ᱠᱚᱨᱮ ᱫᱚ ᱚᱠᱟᱞᱮ ᱞᱮᱠᱟ ᱢᱮᱱᱟᱜ ᱠᱚᱣᱟ?
ᱵᱮᱥ ᱜᱮ ᱢᱮᱱᱟᱜ ᱞᱮᱭᱟ᱾ ᱟᱯᱮ ᱚᱲᱟᱜ ᱨᱮ ᱜᱷᱟᱨᱚᱸᱧᱡᱽ ᱠᱚᱨᱮ ᱪᱮᱫ ᱞᱮᱠᱟ ᱢᱮᱱᱟᱜ
ᱟᱞᱮ ᱦᱚᱸ ᱪᱟᱸᱫᱳ ᱵᱚᱸᱜ-ᱟᱜ ᱫᱟᱭᱟ ᱫᱩᱞᱟᱹᱲ ᱛᱮ ᱱᱤᱛᱚᱜ ᱫᱚ ᱱᱟᱯᱟᱭ ᱜᱮ ᱢᱮᱱᱟᱜ ᱟᱠᱟᱫ ᱞᱮᱭᱟ᱾ ᱟᱨ ᱟᱯᱮᱥᱮᱫ ᱪᱮᱫ ᱞᱮᱠᱟᱭ ᱫᱟᱜ ᱮᱫᱟ?
ᱫᱟᱜ ᱫᱚ ᱫᱟᱜᱮᱫ ᱜᱮ ᱛᱟᱦᱮᱸ ᱫᱚ ᱮ ᱱᱟᱯᱟᱭ ᱜᱮ ᱪᱟᱥᱵᱟᱥ ᱠᱚᱫᱚ ᱞᱟᱜᱟᱣ ᱟᱠᱟᱱ ᱜᱮᱭᱟ ᱱᱚᱣᱟ ᱥᱮᱨᱢᱟ ᱡᱟᱹᱲᱤ ᱫᱟᱜ ᱛᱮᱜᱮ᱾ ᱟᱯᱮ ᱥᱮᱫ ᱪᱟᱥ ᱵᱟᱥ ᱠᱚ ᱮᱛᱚᱦᱚᱵ ᱮᱱᱟ ᱥᱮ ᱵᱟᱝ?
ᱦᱮᱸ ᱟᱞᱮ ᱥᱮᱫ ᱦᱚᱸ ᱪᱟᱥ ᱵᱟᱥ ᱫᱚ ᱮᱦᱚᱵ ᱟᱠᱟᱱᱟ᱾ ᱦᱚᱞᱟ ᱢᱟᱦᱫᱷᱮᱨ ᱠᱷᱚᱱ ᱫᱚᱢᱮ ᱥᱮᱛᱟᱜ ᱟᱭᱩᱵᱽ ᱮ ᱫᱟᱜ ᱠᱮᱫᱟᱭ ᱛᱚ᱾ ᱟᱫᱚ ᱨᱚᱦᱚᱭ ᱠᱚ ᱠᱟᱹᱢᱤ ᱠᱚᱫᱚ ᱱᱚᱜᱼᱚᱭ ᱮᱛᱚᱦᱚᱵ ᱟᱠᱟᱱᱟ᱾
ᱟᱪᱪᱷᱟ ᱚᱞᱚᱜ ᱯᱟᱲᱦᱟᱜ ᱠᱟᱱᱟᱢ ᱥᱮ ᱵᱟᱝᱜᱮ
ᱦᱮᱸ ᱚᱞᱚᱜ ᱯᱟᱲᱦᱟᱜ ᱠᱟᱱ ᱜᱤᱭᱟᱹᱧ, ᱟᱢ ᱫᱚ?
ᱤᱧ ᱦᱚᱸ ᱚᱞᱚᱜ ᱯᱟᱲᱦᱟᱣ ᱠᱚ ᱢᱮᱱᱟᱜ ᱛᱤᱧ ᱜᱮᱭᱟ, ᱪᱟᱞᱟᱜ ᱠᱟᱱ ᱜᱮᱭᱟ᱾ ᱛᱤᱱ ᱦᱟᱹᱵᱤᱡ ᱮᱢ ᱚᱞᱚᱜ ᱯᱟᱲᱦᱟᱣ ᱟᱠᱟᱱᱟ?
ᱱᱚᱜ-ᱚᱭ ᱛᱚ ᱛᱮᱦᱮᱧ ᱜᱟᱯᱟ ᱮᱢᱮᱧ ᱠᱚᱢᱯᱤᱞᱴ ᱠᱮᱫᱟ᱾ ᱢᱤᱰᱤᱭᱟᱢ ᱛᱮ ᱟᱨ ᱟᱢ ᱫᱚ?
ᱦᱮᱸ ᱤᱧᱦᱚᱸ ᱱᱚᱜᱼᱚᱭ ᱛᱚ ᱚᱞᱚᱜ ᱯᱟᱲᱦᱟᱣ ᱠᱚᱦᱚᱸ ᱤᱧᱟᱹᱜ ᱦᱚᱸ ᱪᱟᱞᱟᱜ ᱠᱟᱱ ᱜᱮᱭᱟ᱾ ᱮᱠᱷᱚᱱᱚ ᱟᱹᱣᱨᱤ ᱠᱚᱢᱯᱞᱤᱴᱚᱜ ᱛᱤᱧᱟᱹ ᱤᱧᱟᱹᱜ ᱫᱚ᱾ ᱢᱤᱰᱤᱭᱟᱢ ᱛᱮᱢ ᱯᱟᱲᱦᱟᱜ ᱠᱟᱱᱟ ᱛᱟᱦᱚᱞᱮ ᱥᱟᱱᱛᱟᱲ ᱥᱟᱱᱛᱟᱲᱤ ᱜᱮᱢ ᱯᱟᱲᱦᱟᱜ ᱠᱟᱱᱟ ᱵᱟᱝ᱾
ᱦᱮᱸ ᱟᱢ ᱫᱚ ᱵᱟᱢ ᱵᱟᱲᱟᱭ ᱛᱮ?
ᱟᱪᱪᱷᱟ,
ᱞᱟᱹᱭᱫᱤᱧ ᱟᱢ ᱫᱚ ᱪᱤᱠᱤᱛᱮ ᱯᱟᱲᱦᱟᱣ ᱠᱚ ᱚᱞ ᱠᱚ ᱵᱟᱢ ᱵᱟᱲᱟᱭ ᱛᱮ
ᱦᱮᱸ ᱵᱟᱲᱟᱭ ᱜᱤᱭᱟᱹᱧ ᱤᱧ ᱢᱟ ᱥᱟᱱᱛᱟᱲᱤ ᱛᱮᱜᱮ ᱛᱤᱧ ᱯᱟᱲᱦᱟᱜ ᱠᱟᱱᱟ
ᱚ ᱟᱹᱰᱤ ᱢᱚᱡᱽ ᱛᱟᱞᱦᱮ ᱟᱢᱦᱚᱸ ᱥᱟᱱᱛᱟᱲᱤᱢ ᱵᱟᱰᱟᱭᱟ ᱤᱧ ᱦᱚᱸ ᱥᱟᱱᱛᱟᱲᱤᱧ ᱵᱟᱰᱟᱭᱟ ᱟᱹᱰᱤ ᱠᱩᱥᱤᱧ ᱦᱮᱸ ᱟᱹᱰᱤ ᱠᱩᱥᱤᱧ ᱵᱩᱡ ᱠᱮᱫᱟ
ᱤᱧ ᱫᱚ ᱥᱟᱱᱛᱟᱞᱤ ᱛᱤᱧ ᱯᱟᱲᱦᱟᱜ ᱠᱟᱱᱟ ᱛᱟᱦᱞᱮ ᱥᱟᱶᱦᱮᱫ ᱥᱟᱱᱛᱟᱲᱤ ᱥᱟᱶᱦᱮᱫ ᱠᱚᱫᱚᱢ ᱪᱟ ᱪᱟᱨᱪᱟᱣ ᱵᱟᱲᱟ ᱟᱠᱟᱫ ᱜᱮᱭᱟ ᱥᱮ ᱵᱟᱢ ᱪᱟᱨᱪᱟᱣ ᱵᱟᱲᱟ ᱟᱠᱟᱫᱟ᱾
ᱤᱧᱨᱮ ᱡᱚᱠᱷᱚᱱ ᱱᱟᱭᱤᱱ ᱠᱮᱞᱟᱥ ᱨᱮ ᱱᱟᱭᱤᱱ ᱴᱮᱱ ᱳᱣᱟᱱ ᱴᱩᱨ ᱨᱤᱧ ᱯᱟᱲᱦᱟᱜ ᱠᱟᱱ ᱛᱟᱦᱮᱸᱦᱱᱟ ᱛᱚᱠᱷᱚᱱᱤᱧ ᱯᱟᱲᱦᱟᱣ ᱟᱠᱟᱱᱟ ᱛᱚ ᱟᱫᱚ ᱱᱤᱛᱚᱜ ᱫᱚ ᱤᱧ ᱢᱟ ᱮᱴᱟᱜ ᱥᱟᱵᱽᱡᱮᱠᱴ ᱛᱤᱧ ᱯᱟᱲᱦᱟᱜ ᱠᱟᱱᱟ ᱠᱟᱱᱟᱢ ᱫᱚ ᱚᱱᱟ ᱫᱚ
ᱩᱭᱦᱟᱹᱨ ᱦᱩᱫᱤᱥ ᱵᱟᱹᱱᱩᱜ ᱟᱱᱟ, ᱛᱟᱭᱛᱚ ᱦᱮᱸᱛᱚ᱾ ᱦᱮᱸ ᱚᱝᱠᱟ ᱵᱟᱝ ᱛᱟᱦᱮᱱ ᱜᱮᱭᱟ ᱠᱟᱨᱚᱱ ᱟᱵᱚ ᱢᱟ ᱥᱚᱵᱽ ᱥᱚᱢᱚᱭ ᱢᱟ ᱢᱤᱫᱴᱟᱝ ᱡᱤᱱᱤᱥ ᱱᱮᱛᱟᱨ ᱡᱚᱠᱷᱚᱱᱮᱢ ᱪᱚᱨᱪᱟᱭᱟ ᱯᱷᱳᱠᱟᱥᱮᱢ ᱮᱢᱟᱢᱟ ᱛᱚᱠᱷᱚᱱ ᱮᱴᱟᱜ ᱠᱤᱪᱷᱩ ᱡᱤᱱᱤᱥ ᱫᱚ ᱦᱤᱲᱤᱧᱚᱜ ᱜᱮᱭᱟ
ᱦᱮᱸ ᱦᱮᱸ ᱦᱮᱸ
ᱦᱩᱭ ᱫᱟᱲᱮᱭᱟᱜ ᱜᱮᱭᱟ ᱛᱟᱨᱯᱚᱨᱮ ᱛᱤᱱᱟᱹᱜ ᱪᱟᱥᱵᱟᱥ ᱜᱮᱭᱟ ᱟᱯᱮ ᱥᱮ ᱵᱟᱝ ᱟᱯᱮ ᱟ ᱟᱹᱛᱩᱳ ᱫᱤᱥᱚᱢ ᱠᱚᱨᱮ ᱛᱤᱱᱟᱹᱜ ᱜᱟᱱ ᱯᱮ ᱪᱟᱥᱵᱥᱮᱫᱼᱟ ᱥᱮ ᱥᱮᱨᱢᱟ ᱡᱟᱹᱲᱤ ᱫᱟᱜ ᱛᱮᱜᱮ ᱯᱮ ᱵᱷᱚᱨᱥᱟᱦᱟᱜᱼᱟ ᱥᱮ ᱵᱟᱨ ᱫᱷᱟᱣ ᱜᱟᱱ ᱯᱮ ᱪᱟᱥ ᱜᱮᱭᱟ
ᱟᱞᱮ ᱫᱚ ᱦᱚᱸᱜ-ᱚᱚᱭ ᱛᱚ ᱟᱥᱟᱲ ᱥᱟᱱ ᱵᱚᱸᱜᱟ ᱫᱚ ᱥᱮᱨᱢᱟ ᱫᱤᱱ ᱦᱤᱞᱳᱜ ᱜᱮᱜᱞᱮ ᱪᱟᱥ ᱜᱮᱭᱟ
ᱦ
ᱟᱨ ᱥᱤᱛᱩᱝ ᱫᱤᱱ ᱨᱮᱞᱮ ᱨᱚᱦᱚᱭ ᱜᱮᱭᱟ ᱚᱱᱟ ᱫᱚ ᱟᱨ ᱜᱟᱰᱟ ᱠᱚ ᱢᱮᱱᱟᱜ ᱛᱟᱞᱮᱭᱟ ᱚᱸᱰᱮ ᱠᱷᱚᱱ ᱫᱟᱜ ᱞᱮ ᱨᱟᱠᱟᱵᱟ ᱚᱸᱰᱮ ᱠᱷᱚᱱ ᱜᱮᱞᱮ ᱪᱟᱥᱟ
ᱚ ᱱᱟᱯᱟᱭ ᱠᱟᱛᱷᱟ ᱛᱟᱦᱞᱮ ᱛᱟᱦᱞᱮ ᱥᱮᱨᱢᱟ ᱟᱞᱮ ᱚᱱᱛᱮ ᱫᱚ ᱵᱟᱨ ᱫᱷᱟᱣ ᱪᱟᱥ ᱦᱩᱭᱩᱜᱼᱟ
ᱚ, ᱟᱨ ᱟᱯᱮ ᱥᱮᱡ ᱥᱚᱵᱡᱤ ᱠᱚᱯᱮ ᱨᱚᱦᱚᱭ ᱜᱮᱭᱟ ᱥᱮ ᱵᱟᱝ
ᱦᱮᱸ ᱥᱚᱵᱽᱡᱤ ᱠᱚ ᱡᱷᱚᱛᱚ ᱠᱚ ᱨᱚᱦᱚᱭᱟ ᱠᱚᱯᱤ ᱠᱷᱚᱱᱟᱜ ᱵᱮᱸᱜᱟᱲ ᱠᱷᱚᱱᱟᱜ ᱡᱚᱛᱚ ᱠᱤᱪᱷᱩ ᱢᱟᱹᱨᱤᱪ ᱛᱟᱨᱯᱚᱨᱮ ᱟᱨᱦᱚᱸ ᱛᱤᱱᱟᱹᱜ ᱜᱟᱱ ᱥᱚᱵᱽᱡᱤ ᱠᱚ ᱢᱮᱱᱟᱜ ᱠᱟᱫᱟ ᱡᱟᱦᱟᱸ ᱡᱟᱦᱟᱸ ᱠᱚ ᱦᱩᱭ ᱜᱮᱭᱟ ᱚᱱᱛᱮ ᱨᱮ ᱡᱷᱚᱛᱚ ᱜᱮᱠᱚ ᱨᱚᱦᱚᱭ ᱜᱮᱭᱟ ᱟᱯᱮ ᱥᱮᱫ ᱫᱚ
ᱟᱞᱮ ᱥᱮᱫ ᱦᱚᱸ ᱨᱚᱦᱚᱭ ᱫᱚᱞᱮ ᱨᱚᱦᱚᱭ ᱜᱮᱭᱟ ᱩᱛᱩ ᱡᱚᱢ ᱞᱮᱠᱟ ᱟᱨ ᱵᱟᱡᱟᱨ ᱨᱮᱢᱟ ᱫᱚᱢᱮ ᱫᱟᱢᱟ ᱥᱮ ᱚᱱᱟ ᱠᱷᱟᱹᱛᱤᱨ ᱮᱸᱻ ᱩᱛᱩ ᱡᱚᱢ ᱞᱮᱠᱟ ᱫᱚᱞᱮ ᱨᱚᱦᱚᱭ ᱜᱮᱭᱟᱞᱮ ᱯᱚᱴᱚᱞ ᱠᱚᱞᱮ ᱨᱚᱦᱚᱭ ᱜᱮᱭᱟ ᱠᱩᱸᱫᱽᱨᱤ ᱠᱚ
ᱦᱮᱸ ᱛᱚ
ᱟᱲᱟᱜ ᱠᱚ ᱢᱩᱞᱟᱹ ᱟᱲᱟᱜ ᱠᱚ ᱵᱮᱸᱜᱟᱲ ᱠᱚ ᱵᱤᱞᱟᱹᱛᱤ ᱠᱚ ᱚᱱᱟ ᱠᱚᱜᱮᱞᱮ ᱨᱚᱦᱚᱭ ᱜᱮᱭᱟᱞᱮ
ᱦᱮᱸᱛᱚ ᱨᱚᱦᱚᱭ ᱫᱚ ᱞᱟᱹᱠᱛᱤ ᱠᱟᱱ ᱜᱮᱭᱟ ᱟᱪᱪᱷᱟ ᱱᱤᱡᱮ ᱚᱱᱟ ᱡᱟᱦᱟᱸ ᱵᱟᱡᱟᱨ ᱠᱚᱨᱮ ᱵᱚᱱ ᱡᱚᱢᱟ ᱚᱱᱟ ᱠᱷᱚᱱᱟᱜ ᱚᱱᱟ ᱠᱷᱚᱱᱟᱜ ᱱᱤᱡᱮ ᱨᱚᱦᱚᱭ ᱛᱮ ᱛᱤᱱᱟᱹᱜ ᱢᱟᱱᱮ ᱛᱤᱱᱟᱹᱜᱴᱟᱜ ᱟᱵᱚ ᱦᱚᱲᱢᱚ ᱨᱮ ᱟᱨ ᱱᱤᱡᱮ ᱡᱟᱦᱟᱸ ᱟᱛᱳ ᱫᱤᱥᱚᱢ ᱨᱮᱵᱚᱱ ᱨᱚᱦᱚᱭ ᱠᱟᱜᱼᱟ ᱛᱤᱱᱟᱹᱜᱴᱟ ᱦᱚᱲᱢᱚ ᱨᱮ ᱩᱯᱚᱠᱟᱨᱤᱛᱟᱭ ᱮᱢᱟᱭ ᱥᱮ ᱵᱷᱟᱜᱤᱭ ᱮᱢᱟᱭ ᱚᱱᱟᱢ ᱵᱟᱲᱟᱭ ᱫᱟᱲᱮᱭᱟᱜ ᱜᱮᱭᱟ
ᱦᱮᱸ
ᱡᱟᱢ
ᱟᱵᱚᱣᱟᱜ, ᱦᱮᱸ ᱟᱵᱚ ᱟᱵᱚ ᱟᱲᱟᱜ ᱠᱚᱨᱮ ᱵᱚ ᱨᱚᱦᱚᱭᱟ ᱥᱮ ᱚᱱᱟ ᱫᱚ ᱟᱵᱚ ᱥᱟᱨ ᱵᱤᱥ ᱠᱚ ᱵᱟᱝ ᱵᱚ ᱮᱢᱟᱜᱼᱟ ᱟᱨ ᱠᱷᱚᱛ ᱠᱚ ᱜᱚᱡ ᱮᱢᱟᱜ ᱛᱮᱜᱮ ᱮᱸᱻ ᱟᱹᱰᱤ ᱵᱟᱹᱲᱛᱤ ᱞᱚᱜᱚᱱ ᱦᱟᱨᱟᱜᱼᱟ ᱟᱨ ᱡᱟᱦᱟᱸ ᱵᱟᱲ ᱪᱟ ᱨᱮᱱᱟᱜ ᱵᱚ ᱡᱚᱢ ᱮᱫᱟ ᱥᱚᱵᱽᱡᱤ ᱠᱚ ᱚᱱᱟ ᱠᱚ ᱚᱱᱟ ᱠᱚᱢᱟ ᱡᱷᱚᱛᱚ ᱥᱟᱨᱵᱷᱤᱥ ᱨᱮᱱᱟᱜ ᱠᱟᱱᱟ ᱥᱮ ᱟᱫᱚ ᱚᱱᱟ ᱠᱚ ᱡᱩᱫᱤ ᱵᱚ ᱡᱚᱢᱟ ᱵᱤᱥᱤ ᱠᱟᱭᱛᱮ ᱛᱟᱦᱚᱞᱮ ᱟᱵᱚᱣᱟᱜ ᱦᱚᱲᱢᱚᱨᱮ ᱨᱳᱜᱽ ᱟᱡᱟᱨ ᱥᱨᱤᱥᱴᱤ ᱫᱟᱲᱮᱭᱟᱜᱼᱟ ᱟᱨ ᱥᱤᱥᱴᱤᱜ ᱠᱟᱱᱟ᱾
ᱟᱹᱰᱤ ᱱᱟᱯᱟᱭ ᱛᱮᱞᱟᱢ ᱮᱢ ᱠᱟᱫᱟ ᱦᱮᱸᱛᱚ ᱚᱝᱠᱟ ᱢᱟ ᱚᱱᱟ ᱢᱟᱛᱚ ᱴᱷᱤᱠ᱾ ᱠᱟᱛᱷᱟ ᱜᱮᱢ ᱢᱮᱱ ᱟᱠᱟᱫᱟ ᱚᱱᱟ ᱫᱚ ᱦᱩᱭ ᱞᱟᱹᱠᱛᱤ ᱦᱩᱭᱩᱜ ᱜᱤᱭᱟ᱾ᱟᱨ